ᱠᱷᱚᱵᱚᱨ ᱠᱚᱫᱚ ᱞᱮᱛᱟᱲ ᱤᱫᱤ ᱛᱟᱞᱟᱝᱼᱟ
ᱦᱮ ᱚᱱᱠᱟ ᱦᱟᱸᱜ ᱜᱚᱢᱠᱮ ᱠᱚᱞ ᱦᱚᱸ ᱫᱚᱥᱨᱟ ᱦᱩᱭᱱᱟ ᱛᱚ ᱚᱱᱠᱟ ᱢᱟ ᱦᱟᱸᱜ ᱟᱹᱰᱤ ᱡᱮᱞᱮᱧ ᱦᱚᱸ ᱱᱚᱣᱟ ᱴᱚᱯᱤᱠ ᱢᱟ ᱦᱟᱸᱜ ᱵᱟᱭ ᱪᱟᱞᱟᱜᱼᱟ ᱥᱮ ᱦᱟᱸᱜ ᱛᱚ ᱡᱩᱫᱤ ᱚᱱᱟ ᱢᱟ ᱦᱟᱸᱜ ᱚᱱᱮ ᱱᱤᱢ ᱫᱟᱜ ᱢᱟᱹᱲᱤ ᱧᱩ ᱯᱚᱨᱮ ᱜᱮ ᱦᱟᱸᱜ ᱚᱱᱟ ᱨᱮᱱᱟᱜ ᱠᱟᱹᱢᱤ ᱦᱚᱨᱟ ᱫᱚ ᱪᱟᱵᱟᱜᱼᱟ ᱥᱮ ᱟᱫᱚ ᱛᱟᱦᱚᱞᱮ ᱚᱱᱠᱟ ᱠᱷᱟᱱ ᱫᱚ ᱱᱟᱣᱟ ᱥᱟᱛᱟᱢ ᱛᱮ ᱨᱚᱯᱚᱲ ᱞᱮᱠᱷᱟᱱ ᱜᱮ ᱢᱚᱡᱽ ᱠᱚᱜ ᱠᱮᱭᱟ ᱡᱮᱦᱮᱛᱩ ᱱᱚᱣᱟ ᱨᱮᱱᱟᱜ ᱢᱟᱱᱮ ᱜᱟᱞᱚᱪ ᱦᱚᱸ ᱪᱟᱵᱟ ᱦᱮᱡ ᱟᱠᱟᱱᱟ᱾
ᱟᱪᱪᱷᱟ ᱟᱪᱪᱷᱟ ᱴᱷᱤᱠ ᱠᱟᱛᱷᱟ ᱫᱚ ᱠᱟᱱ ᱜᱮᱭᱟ ᱟᱫᱚ
ᱥᱟᱛᱟᱢ ᱛᱮ ᱠᱟᱹᱴᱤᱡ ᱞᱤᱧ ᱟᱸᱡᱚᱢ ᱞᱮᱠᱷᱟᱱ ᱢᱚᱡᱽ ᱠᱚᱜᱼᱟ ᱟᱵᱮᱱ ᱥᱟᱵ ᱨᱟᱠᱟᱵ ᱵᱮᱱ ᱢᱮᱫᱴᱮᱱ ᱦᱚᱭᱛᱚ ᱡᱟᱦᱟᱸ ᱛᱤᱱᱟᱹᱜ ᱟᱹᱞᱤᱧ ᱞᱤᱧ ᱵᱟᱲᱟᱭᱟ ᱟᱹᱞᱤᱧ ᱞᱤᱧ ᱞᱟᱹᱭ ᱥᱚᱫᱚᱨ ᱟᱵᱮᱱ ᱡᱟᱦᱟᱸ ᱛᱤᱱᱟᱹᱜ ᱵᱮᱱ ᱵᱟᱲᱟᱭ ᱟᱵᱮᱱ ᱵᱮᱱ ᱞᱟᱹᱭ ᱥᱚᱫᱚᱨᱟ
ᱦᱳᱭ ᱦᱳᱭ ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱱᱚᱣᱟ ᱫᱚ ᱤᱱᱠᱟᱹ ᱞᱮᱠᱷᱟᱱ ᱚᱱᱟ ᱦᱚᱸᱛᱚ ᱟᱵᱚ ᱞᱟᱹᱠᱛᱤᱭᱟᱱᱟᱜ ᱠᱟᱛᱷᱟ ᱜᱮ ᱠᱟᱱ ᱛᱟᱵᱚᱱᱟ ᱦᱮᱸ ᱥᱮ ᱵᱟᱝ? ᱪᱮ ᱞᱮᱠᱟ ᱨᱮᱜᱮ ᱱᱚᱣᱟ ᱠᱚᱫᱚ ᱫᱚᱨᱠᱟᱨ ᱠᱟᱱ ᱛᱟᱵᱚᱱᱟ ᱜᱟᱞᱚᱪ ᱪᱮᱫᱟᱜ ᱵᱟᱝ ᱱᱚᱣᱟ ᱫᱚ ᱟᱵᱚ ᱥᱟᱱᱟᱢ ᱞᱮᱠᱟᱱᱟᱜ ᱵᱚᱱ ᱪᱟᱪᱳ ᱠᱮᱴᱮᱡ ᱤᱫᱤᱭᱮ ᱠᱟᱱᱟ ᱢᱟᱱᱮ ᱢᱤᱫᱴᱟᱝ ᱡᱟᱱᱟᱢ ᱠᱟᱱ ᱜᱤᱫᱽᱨᱟᱹ ᱡᱮᱢᱚᱱ ᱪᱮᱫ ᱞᱮᱠᱟ ᱵᱚᱱ ᱞᱟᱹᱭ ᱠᱮᱫᱟ ᱡᱮ ᱩᱱᱤ ᱪᱷᱩᱸᱛ ᱯᱷᱮᱲᱟ ᱠᱟᱛᱷᱟ ᱥᱮ ᱠᱟᱹᱢᱤ ᱦᱚᱨᱟ ᱞᱟᱝ ᱜᱟᱞᱢᱟᱨᱟᱣᱱᱟ ᱤᱱᱠᱟᱹ ᱠᱟᱛᱮ ᱜᱮ ᱡᱮ ᱟᱨ ᱱᱩᱭ ᱦᱚᱸ ᱱᱤᱛᱚᱜ ᱫᱚ ᱱᱚᱜᱼᱚᱭ ᱪᱷᱩᱸᱛ ᱯᱷᱮᱲᱟᱣ ᱠᱟᱛ ᱛᱮᱜ ᱜᱮ ᱟᱵᱚ ᱫᱚ ᱟᱫᱚ ᱱᱩᱭ ᱦᱚᱸᱵᱚᱱ ᱪᱟᱪᱚ ᱠᱮᱴᱮᱡᱮ ᱠᱟᱱᱟ ᱦᱳᱭ ᱥᱮ
ᱦᱳᱭ
ᱟᱫᱚ ᱚᱱᱟ ᱪᱟᱪᱚ ᱠᱮᱴᱮᱡ ᱠᱷᱟᱹᱛᱤᱨ ᱛᱮᱜᱮ ᱚᱱᱟ ᱫᱚ ᱠᱟᱛᱮᱫ ᱥᱮ ᱱᱟᱯᱟᱭ ᱱᱟᱯᱟᱭᱟᱜ ᱠᱟᱛᱷᱟ ᱵᱚᱱ ᱜᱟᱞᱢᱟᱨᱟᱣᱮ ᱠᱷᱟᱱ ᱫᱚ ᱟᱹᱰᱤ ᱱᱟᱯᱟᱭᱚᱜᱼᱟ᱾ ᱦᱮᱸ ᱥᱮ ᱵᱟᱝ ᱟᱨᱦᱚᱸ ᱩᱱᱤ ᱦᱚᱸ ᱵᱟᱰᱟᱭ ᱤᱫᱤ ᱫᱟᱲᱮᱭᱟᱜᱼᱟᱭ ᱦᱮᱸ ᱡᱟᱭ ᱦᱳᱠ ᱟᱫᱚ ᱤᱱᱟᱹ ᱛᱟᱭᱚᱢ ᱢᱤᱫᱴᱟᱝ ᱥᱟᱛᱟᱢ ᱫᱚ ᱥᱟᱛᱟᱢ ᱞᱮᱠᱟᱱᱟᱜ ᱜᱮ ᱟ ᱵᱟᱪᱷᱱᱟᱣ ᱤᱫᱤ ᱠᱟᱛᱮ ᱞᱟᱝ ᱜᱟᱯᱟᱞ ᱢᱟᱨᱟᱣᱟ᱾ ᱟᱫᱚ ᱚᱱᱟ ᱫᱚ ᱪᱮᱫ ᱞᱮᱠᱟ ᱚᱱᱟ ᱫᱚ ᱱᱤᱛᱚᱜ ᱡᱟᱦᱟᱸ ᱞᱮᱠᱟ ᱟᱵᱚ ᱧᱮᱞᱚᱜ ᱠᱟᱱ ᱥᱟᱶᱛᱟ ᱨᱮᱱᱟᱜ ᱟᱹᱨᱤᱪᱟᱹᱞᱤ ᱠᱚ ᱞᱟᱭ ᱞᱟᱠᱪᱟᱨ ᱠᱚ ᱟᱫᱚ ᱛᱤᱱᱟᱹᱜ ᱚᱠᱟ ᱞᱮᱠᱟ ᱵᱚᱠᱚᱞ ᱵᱚᱰᱮᱜ ᱠᱟᱱ ᱛᱟᱵᱚᱱᱟ ᱥᱮ ᱚᱠᱟᱞᱮᱠᱟ ᱛᱤᱱᱟᱹᱜᱴᱟ ᱱᱟᱯᱟᱭ ᱨᱮᱜᱮ ᱦᱮᱱᱟᱜ ᱟᱠᱟᱫ ᱛᱟᱵᱚᱱᱟ ᱟᱢᱟᱜ ᱢᱚᱱᱮᱛᱮ ᱪᱮᱫ ᱞᱮᱠᱟᱢ ᱞᱟᱹᱭ ᱫᱟ ᱢᱟᱥᱮ ᱞᱟᱹᱭ ᱤᱫᱤ ᱛᱟᱞᱟᱝ ᱢᱮᱥᱮ?
ᱦᱳᱭ ᱚᱱᱠᱟ ᱢᱟ ᱞᱟᱹᱭ ᱞᱮᱠᱷᱟᱱ ᱫᱚ ᱟᱵᱚᱣᱟᱜ ᱟᱹᱨᱤ ᱪᱟᱹᱞᱤ ᱢᱟ ᱱᱤᱛ ᱫᱚ ᱟᱹᱰᱤᱴᱟᱜ ᱜᱮ ᱵᱚᱫᱚᱞ ᱟᱠᱟᱱᱟ ᱟᱵᱚᱣᱟᱜ ᱡᱟᱦᱟᱸ ᱥᱮᱫᱟᱭ ᱠᱷᱚᱱ ᱡᱟᱦᱟᱸ ᱛᱟᱦᱮᱸᱫ ᱠᱟᱱᱟ ᱚᱱᱟ ᱠᱷᱚᱱ ᱢᱟ ᱟᱹᱰᱤᱴᱟ ᱜᱮ ᱡᱚᱛᱚ ᱨᱮᱜᱮ ᱟᱹᱰᱤᱜᱮ ᱵᱚᱫᱚᱞ ᱜᱮᱞᱤᱧ ᱧᱮᱞᱮᱫᱼᱟ ᱚᱱᱠᱟ ᱫᱚ ᱡᱮᱢᱚᱱ ᱡᱮᱢᱚᱱ ᱧᱮᱞ ᱵᱮᱱ ᱥᱟᱫᱷᱟᱨᱚᱱ ᱵᱮᱯᱟᱨ ᱢᱤᱫᱴᱮᱱ ᱟᱵᱚᱣᱟᱜ ᱡᱟᱦᱟᱸ ᱢᱟᱨᱟᱝ ᱯᱚᱨᱚᱵᱽ ᱥᱚᱨᱦᱟᱭ ᱤᱫᱤ ᱠᱟᱛᱮᱜ ᱜᱮ ᱠᱟᱹᱴᱤᱡ ᱢᱤᱫ ᱟᱛᱨᱮ ᱞᱤᱧ ᱨᱚᱲᱟᱜ ᱞᱮᱜᱮ᱾
ᱦᱳᱭ᱾
ᱦᱳᱭ ᱛᱚ ᱱᱚᱝᱠᱟ ᱧᱮᱞᱚᱜ ᱠᱟᱱᱟ ᱱᱤᱭᱟᱹ ᱥᱮᱫᱟᱭ ᱫᱚᱵᱚᱱ ᱞᱟᱹᱭᱮᱫ ᱛᱟᱸᱦᱮᱱᱟ, ᱚᱱᱠᱟ ᱦᱟᱯᱲᱟᱢ ᱠᱚᱠᱚ ᱚ ᱠᱟᱛᱷᱟᱭᱮᱫ ᱛᱟᱦᱮᱱᱟ ᱥᱮ ᱟᱸᱡᱚᱢ ᱵᱟᱲᱟ ᱦᱩᱭ ᱠᱟᱱᱟ ᱡᱮ ᱢᱚᱬᱮ ᱥᱤᱧ ᱢᱚᱬᱮ ᱧᱤᱫᱟᱹ ᱟᱵᱚ ᱥᱟᱱᱛᱷᱟᱲ ᱫᱚᱵᱚᱱ ᱥᱚᱨᱦᱟᱭᱚᱜᱼᱟ᱾ ᱛᱚ ᱱᱤᱛᱚᱜ ᱫᱚ ᱱᱚᱣᱟ ᱡᱤᱱᱤᱥ ᱧᱮᱞ ᱦᱩᱭᱩᱜ ᱠᱟᱱᱟ ᱱᱚᱣᱟ ᱟᱵᱚᱣᱟᱜ ᱥᱟᱶᱛᱟ ᱨᱮ ᱵᱟᱝ ᱧᱮᱞᱚᱜ ᱠᱟᱱᱟ?
ᱦᱳᱭ ᱦᱳᱭ ᱴᱷᱤᱠ ᱟᱫᱚ ᱤᱧ ᱦᱚᱸ ᱱᱚᱸᱰᱮᱱᱟᱜ ᱟᱨ ᱱᱚᱝᱠᱟᱱ ᱠᱟᱛᱷᱟ ᱨᱮ ᱤᱧ ᱦᱚᱸ ᱥᱮ ᱤᱧ ᱠᱮᱪᱮᱫ ᱞᱮᱢ ᱜᱮ ᱟᱫᱚ ᱠᱟᱛᱷᱟ ᱫᱚ ᱪᱮᱫ ᱫᱚ ᱵᱟᱝ ᱱᱚᱜᱼᱚᱭ ᱡᱮ ᱱᱚᱝᱠᱟ ᱢᱚᱬᱮ ᱥᱤᱧ ᱢᱚᱬᱮ ᱧᱤᱫᱟᱹ ᱨᱮᱱᱟᱜ ᱠᱟᱛᱷᱟ ᱛᱚ ᱟᱫᱚ ᱱᱤᱛᱳᱜ ᱪᱮᱫ ᱞᱮᱠᱟ ᱢᱚᱱᱮ ᱦᱳᱭᱳᱜ ᱠᱟᱱᱟ ᱡᱮ ᱥᱟᱹᱨᱤᱜᱮ ᱢᱚᱬᱮ ᱥᱤᱧ ᱢᱚᱬᱮ ᱧᱤᱫᱟᱹ ᱫᱚᱦᱚ ᱞᱟᱹᱠᱛᱤ ᱠᱟᱱ ᱛᱟᱵᱚᱱᱟ ᱥᱮ? ᱟᱨ ᱢᱚᱬᱮ ᱥᱤᱧ ᱢᱚᱬᱮ ᱧᱤᱫᱟᱹ ᱫᱚ ᱵᱟᱝ ᱠᱟᱛᱮᱜ ᱱᱚᱜᱼᱚᱭ ᱵᱟᱨᱭᱟ ᱥᱤᱧ ᱵᱟᱨᱭᱟ ᱧᱤᱫᱟᱹ ᱥᱮ ᱢᱤᱫ ᱢᱤᱫᱴᱟᱝ ᱥᱤᱧ ᱢᱤᱫᱴᱟᱝ ᱧᱤᱫᱟᱹ ᱜᱮ ᱱᱟᱯᱟᱭᱚᱜᱼᱟ᱾
ᱩᱱᱫᱤᱱ ᱢᱟ ᱢᱮᱱ ᱞᱮᱠᱷᱟᱱ ᱫᱚ ᱚᱱᱠᱟ ᱚᱞ ᱯᱟᱲᱦᱟᱣ ᱠᱚ ᱵᱟᱝ ᱛᱟᱦᱮᱸ ᱠᱟᱱᱟ, ᱥᱮ ᱥᱤᱠᱷᱱᱟᱹᱛ ᱡᱟᱭᱜᱟ ᱠᱚᱦᱚᱸ ᱚᱱᱠᱟ ᱵᱟᱝ ᱛᱟᱦᱮᱸ ᱠᱟᱱᱟ, ᱦᱳᱭᱛᱚ ᱥᱮ ᱱᱚᱝ ᱠᱟ ᱧᱤᱫᱟᱹ ᱚᱨᱜᱮᱥᱴᱟᱨ ᱯᱨᱳᱜᱨᱟᱢ ᱠᱚᱦᱚᱸ ᱵᱟᱝ ᱦᱩᱭᱩᱜ ᱛᱟᱸᱦᱮᱱᱟ᱾ ᱚ ᱦᱳᱭᱛᱳ ᱟᱠᱚ ᱟᱠᱚᱣᱟᱜ ᱢᱚᱱᱮ ᱨᱟᱹᱥᱠᱟᱹ ᱥᱮ ᱠᱟᱹᱢᱤ ᱞᱟᱸᱜᱟ ᱡᱤᱭᱟᱹᱲ ᱛᱟᱦᱮᱱ ᱞᱟᱹᱜᱤᱫ, ᱱᱚᱣᱟ ᱠᱚᱠᱚ ᱫᱚᱦᱚᱞᱟᱜ ᱛᱟᱦᱮᱱᱟ᱾ ᱛᱚ ᱢᱮᱱ ᱞᱮᱠᱷᱟᱱ ᱫᱚ ᱱᱚᱣᱟ ᱦᱚᱸ ᱵᱷᱩᱞ ᱠᱟᱱᱟ ᱡᱮ ᱟᱵᱚ ᱥᱮᱫᱟᱭ ᱞᱮᱠᱟᱜᱮ ᱚᱱᱟ ᱪᱮᱛᱟᱱ ᱨᱮ ᱢᱚᱬᱮ ᱥᱤᱧ ᱢᱚᱬᱮ ᱧᱤᱫᱟᱹ ᱛᱚᱵᱚᱱ ᱜᱟᱵᱟᱣ ᱢᱟ ᱚᱱᱟ ᱦᱚᱸ ᱢᱤᱫ ᱞᱮᱠᱷᱟᱱ ᱫᱚ ᱵᱷᱩᱞ ᱠᱟᱱᱟ ᱟᱨ ᱵᱟᱝᱠᱷᱟᱱ ᱫᱚ ᱡᱩᱫᱤ ᱟᱵᱚᱣᱟᱜ ᱨᱟᱹᱭᱨᱤᱛ ᱟᱹᱨᱤᱪᱟᱹᱞᱤ ᱵᱟᱧᱪᱟᱣ ᱞᱮᱠᱟ ᱛᱮᱠᱷᱟᱱ ᱚᱱᱟ ᱦᱚᱸ ᱫᱚᱦᱚ ᱦᱚᱸ ᱞᱟᱹᱠᱛᱤ ᱠᱟᱱᱟ᱾ ᱢᱟᱱᱮ ᱵᱟᱱᱟᱨ ᱨᱮᱜᱮ ᱯᱞᱟᱥ ᱯᱚᱭᱮᱱᱴ, ᱢᱟᱭᱱᱟᱥ ᱯᱚᱭᱮᱱᱴ, ᱵᱟᱱᱟᱨ ᱨᱮᱜᱮ ᱢᱮᱱᱟᱜᱼᱟ᱾
ᱦᱳᱭ᱾ ᱦᱳᱭ ᱟᱨᱠᱤ ᱱᱤᱭᱟᱹ ᱠᱩᱠᱞᱤ ᱡᱟᱦᱟᱸ ᱨᱟᱠᱟᱵ ᱨᱮᱱᱟᱜ ᱢᱮᱱ ᱠᱟᱛᱷᱟ ᱥᱮ ᱢᱮᱱ ᱫᱚ ᱚᱱᱟᱜᱮ ᱤᱧᱦᱩᱧ ᱠᱷᱚᱡᱚᱜ ᱠᱟᱱ ᱛᱟᱦᱮᱸᱜ-ᱟ ᱟᱢ ᱴᱷᱮᱱ ᱠᱷᱚᱱᱟᱜ, ᱟᱨ ᱱᱤᱭᱟᱹᱜᱮ ᱠᱟᱛᱷᱟ ᱫᱚ ᱤᱧᱤᱧ ᱞᱟᱹᱭ ᱦᱚᱪᱚᱭᱟ ᱡᱮ ᱩᱱ ᱚᱠ ᱚᱠᱛᱚ ᱫᱚ ᱡᱟᱦᱟᱸ ᱵᱚᱱ ᱞᱟᱹᱭᱟᱵᱚᱱ ᱟᱨ ᱱᱤᱛ ᱚᱠᱛᱚ ᱩᱱ ᱚᱠᱛᱚ ᱫᱚ ᱢᱟᱱᱮ ᱚᱱᱟ ᱠᱟᱹᱢᱤ ᱠᱟᱹᱥᱱᱤ ᱚᱞ ᱯᱟᱲᱦᱟᱣ ᱡᱟᱦᱟᱸᱢ ᱞᱟᱹᱭ ᱞᱮᱫ ᱛᱟᱦᱮᱸᱜ-ᱟ ᱚᱱᱟ ᱠᱚᱫᱚ ᱥᱟᱹᱨᱤᱜᱮ ᱩᱱᱟᱹᱜ ᱫᱚ ᱵᱟᱝ ᱛᱟᱦᱮᱸ ᱠᱟᱱ ᱛᱟᱵᱚᱱᱟ ᱟᱵᱚ ᱫᱚ ᱠᱟᱹᱢᱤᱭᱤᱡ ᱟᱱ ᱦᱚᱲ ᱵᱚᱱ ᱛᱟᱦᱮᱸ ᱠᱟᱱᱟ᱾ ᱦᱮᱸ ᱥᱮ ᱵᱟᱝ ᱠᱟᱹᱢᱤ ᱠᱟᱛᱮᱜ ᱡᱚᱢᱟᱵᱚᱱ ᱧᱩᱭᱟᱵᱚᱱ ᱟᱨᱵᱚᱱ ᱛᱟᱦᱮᱱᱟ ᱨᱟᱹᱥᱠᱟᱹ ᱨᱮ ᱠᱟᱛᱷᱟ ᱠᱟᱱᱟ ᱥᱮ ᱥᱮᱨᱮᱧ ᱵᱟᱝ ᱛᱟᱦᱮᱸ ᱠᱟᱱᱟ ᱡᱚᱢ ᱢᱟᱵᱚᱱ ᱧᱩᱭᱟ ᱵᱚᱱ ᱨᱟᱹᱥᱠᱟᱹ ᱨᱮᱵᱚᱱ ᱛᱟᱦᱮᱱᱟᱵᱚᱱ ᱟᱫᱚ ᱱᱤᱛᱚᱜ ᱫᱚ ᱚᱱᱮ ᱡᱚᱢ ᱟᱵᱚᱱ ᱧᱩᱭᱟᱵᱚᱱ ᱠᱷᱟᱹᱞᱤ ᱨᱟᱹᱥᱠᱟᱹ ᱨᱮ ᱛᱟᱦᱮᱱ ᱥᱩᱢᱩᱝ ᱫᱚ ᱢᱤᱫᱴᱟᱝ ᱟᱨ ᱡᱟᱦᱟᱸ ᱛᱤᱥ ᱮᱥᱴᱨᱟᱜᱟᱹᱞ ᱴᱟᱜ ᱚᱠᱟ ᱞᱮᱠᱟ ᱵᱷᱟᱵᱛᱮ ᱦᱩᱭ ᱞᱟᱹᱠᱛᱤᱭᱟ ᱵᱟᱝ ᱮᱢ ᱞᱟᱹᱠᱛᱤᱭᱟ ᱦᱮᱸ ᱤᱧ ᱛᱮᱦᱮᱧ ᱱᱚᱣᱟᱴᱟᱜ ᱠᱟᱹᱢᱤ ᱨᱮ ᱚᱱᱠᱟ ᱫᱚ ᱮᱠᱵᱟᱨᱮ ᱛᱟᱦᱞᱮ ᱟᱱᱟ ᱠᱷᱟᱹᱛᱤᱨ ᱛᱮ ᱟᱵᱚ ᱫᱚ ᱡᱚᱢᱟ ᱵᱚᱱ ᱧᱩᱭᱟ ᱵᱚᱱ ᱨᱟᱹᱥᱠᱟᱹ ᱨᱮ ᱵᱚᱱ ᱛᱟᱦᱮᱱᱟᱵᱚᱱ ᱤᱱ ᱤᱱᱠᱟᱹ ᱞᱟᱜᱟ ᱨᱮᱜᱮᱛᱚ ᱟᱵᱚ ᱫᱚ ᱟᱵᱚ ᱩᱱᱠᱩ ᱪᱷᱟᱹᱛᱤᱠ ᱠᱚ ᱥᱟᱣ ᱫᱚ ᱢᱤᱫ ᱯᱟᱱᱛᱮ ᱛᱮᱫᱚ ᱵᱟᱝ ᱵᱚᱱ ᱛᱟᱲᱟᱢ ᱫᱟᱲᱮ ᱠᱟᱣᱫᱟ ᱩᱱᱠᱩ ᱫᱚ ᱟᱠᱚᱣᱟᱜ ᱮᱥᱴᱨᱟᱜᱮᱞ ᱨᱮᱱᱟᱜ ᱢᱤᱫᱴᱟᱝ ᱩᱭᱦᱟᱹᱨ ᱵᱷᱟᱵᱤ ᱛᱟᱦᱮᱸ ᱠᱟᱱ ᱛᱟᱠᱚ ᱱᱩᱠᱩ ᱟᱨ ᱟᱵᱚ ᱱᱩᱜ ᱛᱚ ᱟᱵᱚᱨᱮᱱ ᱦᱟᱯᱲᱟᱢ ᱠᱚᱫᱚ ᱪᱮᱫ ᱠᱚ ᱪᱤᱠᱟᱹᱭ ᱛᱟᱦᱮᱸᱫ ᱡᱚᱢ ᱧᱩ ᱟᱨ ᱨᱟᱹᱥᱠᱟᱹ ᱦᱮᱸ ᱤᱧᱫᱩᱧ ᱞᱟᱹᱭᱟ ᱟᱢᱟᱜ ᱞᱟᱭ ᱞᱟᱠᱪᱟᱨ ᱟᱹᱨᱤᱪᱟᱹᱞᱤ ᱥᱟᱱᱟᱢᱟᱜ ᱱᱟ ᱵᱟᱭ ᱫᱚᱦᱚ ᱞᱟᱹᱜᱤᱫ ᱛᱮᱫᱚ ᱡᱟᱦᱟᱸ ᱱᱚᱣᱟ ᱠᱟᱹᱢᱤ ᱞᱟᱹᱠᱛᱤᱭᱟ ᱚᱱᱟ ᱠᱟᱹᱢᱤ ᱦᱚᱸ ᱟᱵᱚ ᱫᱚ ᱞᱟᱹᱠᱛᱤ ᱥᱮᱫ ᱤᱫᱤᱜ ᱫᱚᱨᱠᱟᱨ ᱠᱟᱱ ᱛᱟᱭ ᱪᱮᱫᱟᱜ ᱥᱮ ᱟᱵᱚ ᱛᱚ ᱵᱷᱮᱜᱟᱨ ᱩᱫᱩᱜ ᱦᱩᱭᱩᱜ ᱛᱟᱵᱚᱱᱟ ᱪᱷᱟᱹᱛᱤᱠ ᱠᱚ ᱠᱷᱚᱱ ᱦᱚᱸ ᱡᱮ ᱟᱞᱮᱭᱟᱜ ᱦᱚᱸ ᱞᱟᱭ ᱞᱟᱠᱪᱟᱨ ᱟᱹᱨᱤᱪᱟᱹᱞᱤ ᱫᱚ ᱦᱮᱱᱟᱜ ᱟᱠᱟᱫᱟ ᱡᱟᱭᱦᱳᱠ ᱟᱫᱚ ᱦᱟᱹᱛᱤ ᱞᱮᱠᱟᱱ ᱥᱚᱦᱨᱟᱭ ᱡᱚᱠᱷᱚᱱ ᱠᱚ ᱞᱟᱹᱭ ᱦᱚᱪᱚ ᱞᱮᱫ ᱛᱮ ᱢᱚᱬᱮ ᱥᱤᱧ ᱢᱚᱬᱮ ᱧᱤᱫᱟᱹ ᱨᱮᱱᱟᱜ ᱠᱟᱛᱷᱟ ᱨᱮ ᱤᱧᱤᱧ ᱞᱟᱹᱭᱟ ᱢᱚᱬᱮ ᱥᱤᱧ ᱢᱚᱬᱮ ᱧᱤᱫᱟᱹ ᱫᱚ ᱦᱚᱭᱛᱚ ᱮᱱᱮᱡ ᱥᱮᱨᱮᱧ ᱵᱟᱝ ᱦᱩᱭᱩᱜ ᱨᱮᱦᱚᱸ ᱠᱤᱱᱛᱩ ᱢᱚᱬᱮ ᱥᱤᱧ ᱢᱚᱬᱮ ᱧᱤᱫᱟᱹ ᱫᱚ ᱟᱵᱚ ᱦᱚᱸ ᱱᱤᱛᱚᱜ ᱫᱚ ᱞᱟᱞᱚᱱ ᱯᱟᱞᱚᱱ ᱪᱟᱞᱟᱜ ᱠᱟᱱ ᱜᱮᱭᱟ ᱚᱱᱟ ᱫᱚ ᱪᱮᱫ ᱞᱮᱠᱟ ᱨᱮ ᱢᱟᱥᱮ ᱞᱟᱹᱭ ᱛᱟᱞᱟᱝ ᱢᱮ
ᱚᱱᱠᱟ ᱫᱚᱱᱦᱟᱸᱜ ᱦᱟᱸᱜ ᱟᱞᱮ ᱴᱚᱴᱷᱟ ᱨᱮᱢᱟ ᱚᱱᱠᱟ ᱢᱚᱬᱮ ᱥᱤᱧ ᱢᱚᱬᱮ ᱧᱤᱫᱟᱹ ᱫᱚ ᱦᱟᱸᱜ ᱵᱟᱝᱠᱚ ᱢᱟᱱᱟᱣ ᱜᱮᱭᱟ ᱪᱮᱫᱟᱜ ᱚᱱᱠᱟ ᱞᱤᱧ ᱞᱟᱹᱭᱟ ᱥᱮ ᱟᱞᱮ ᱢᱟ ᱚᱱᱠᱟ ᱢᱟ ᱱᱟᱦᱟᱜ ᱢᱮᱱ ᱞᱮᱠᱷᱟᱱ ᱫᱚ ᱱᱤᱛ ᱫᱚ ᱯᱮ ᱫᱤᱱ ᱥᱮᱫ ᱯᱩᱱ ᱫᱤᱱ ᱤᱱᱠᱟᱹ ᱞᱮ ᱢᱟᱱᱟᱣᱮᱫᱼᱟ ᱡᱮᱢᱚᱱ ᱡᱟᱦᱟᱸ ᱦᱤᱞᱳᱜ ᱞᱮ ᱜᱚᱴ ᱵᱚᱸᱜᱟᱜ ᱠᱟᱱᱟ ᱛᱟᱨᱯᱚᱨ ᱡᱮ ᱦᱤᱞᱚᱜ ᱦᱟᱸᱜ ᱚᱲᱟᱜ ᱨᱮ ᱵᱚᱸᱜᱟ ᱵᱩᱨᱩ ᱡᱚᱢ ᱧᱩᱜ ᱤᱱᱮ ᱦᱤᱞᱚᱜ ᱛᱟᱨᱯᱚᱨ ᱥᱚᱦᱨᱟᱭ ᱟᱨ ᱟᱹᱰᱤ ᱠᱚᱢ ᱚᱱᱠᱟ ᱚᱠᱛᱚ ᱨᱮᱱᱟᱜ ᱫᱚ ᱢᱮᱱ ᱞᱮᱠᱷᱟᱱ ᱡᱟᱞᱮ ᱢᱟᱦᱟ ᱠᱚ ᱢᱟᱱᱟᱣᱮᱫᱼᱟ
ᱦᱚᱭ ᱫᱚ ᱤᱱᱠᱟᱹ ᱞᱮᱠᱟ ᱨᱮᱜᱮ ᱤᱧᱦᱚᱸ ᱚᱱᱟ ᱦᱚᱛᱮᱛᱮ ᱢᱮᱱᱟ ᱟᱫᱚ ᱟᱵᱚ ᱫᱚ ᱢᱚᱱᱮ ᱨᱮᱫᱚ ᱦᱮᱱᱟᱜ ᱟᱠᱟᱫ ᱛᱟᱵᱚᱱᱟ ᱵᱟᱰᱟᱭᱟᱠᱚ ᱢᱮᱱᱠᱷᱟᱱ ᱚᱠᱛᱚ ᱱᱟᱹᱯᱤᱛ ᱵᱟᱝ ᱧᱟᱢᱚᱜ ᱠᱟᱱ ᱠᱷᱟᱹᱛᱤᱨ ᱛᱮᱜᱮ ᱱᱟᱥᱮ ᱡᱟᱹᱱᱤᱡ ᱪᱚ ᱚᱸᱰᱮ ᱜᱮᱵᱚᱱ ᱮᱛᱚᱢ ᱠᱚᱭᱮ ᱜᱚᱫ ᱫᱟ ᱦᱮᱸᱥᱮ ᱟᱫᱚ ᱚᱠᱛᱚ ᱱᱟᱹᱯᱤᱛ ᱫᱚ ᱪᱮᱫ ᱢᱟᱥᱟ ᱞᱟᱹᱭ ᱢᱮ ᱚᱠᱛᱚ ᱱᱟᱹᱯᱤᱛ ᱫᱚ ᱱᱤᱭᱟᱹ ᱜᱮ ᱠᱟᱱᱟ ᱤᱧᱟᱝ ᱢᱮᱱᱫᱚ ᱥᱮ ᱢᱚᱱᱮᱛᱮ ᱞᱟᱹᱭ ᱛᱤᱧ ᱚᱱᱟ ᱫᱚ ᱱᱚᱜᱼᱚ ᱱᱚᱝᱠᱟ ᱡᱟᱦᱟᱸ ᱫᱚ ᱢᱤᱫ ᱠᱟᱛᱷᱟ ᱞᱟᱹᱭ ᱞᱮᱠᱷᱟᱱ ᱱᱚᱜᱼᱚᱭ ᱮᱛᱚᱦᱚᱵ ᱠᱷᱚᱱ ᱡᱟᱦᱟᱸᱭ ᱜᱚᱴ ᱵᱚᱸᱜᱟ ᱠᱷᱚᱱ ᱮᱛᱚᱦᱚᱵ ᱛᱟᱭ ᱜᱟᱹᱭ ᱟᱵᱩᱜ ᱦᱮᱸ ᱥᱮ ᱵᱟᱝ ᱫᱤᱱᱟᱹᱢ ᱫᱤᱱ ᱜᱟᱹᱭ ᱰᱟᱝᱨᱟ ᱡᱟᱦᱟᱸ ᱛᱤᱱᱟᱹᱜ ᱠᱚ ᱛᱟᱦᱮᱱᱟ ᱟᱵᱩᱭᱮᱫ ᱠᱚᱣᱟ ᱵᱚᱱ ᱥᱩᱱᱩᱢ ᱠᱚᱵᱚᱱ ᱚᱡᱚᱜ ᱟᱠᱚ ᱠᱟᱱᱟ ᱵᱚᱱ ᱚᱱᱟ ᱠᱟᱹᱢᱤ ᱫᱚ ᱟᱵᱚ ᱡᱟᱦᱟᱸ ᱵᱚᱱ ᱠᱚᱨᱟᱣ ᱤᱫᱤᱭ ᱫᱟᱵᱚᱱ ᱱᱤᱭᱟᱹ ᱫᱚ ᱮᱠᱵᱟᱨ ᱞ ᱞᱟᱹᱠᱛᱤ ᱠᱟᱱ ᱛᱟᱵᱚᱱᱟ ᱤᱧ ᱢᱟ ᱴᱟᱢᱟᱠ ᱛᱩᱢᱫᱟᱜ ᱟᱛᱮ ᱦᱚᱭᱛᱚ ᱞᱮᱭ ᱫᱤᱧ ᱟᱲᱜᱚ ᱨᱟᱠᱟᱵ ᱠᱩᱞᱦᱤ ᱠᱚᱨᱮᱜ ᱵᱟᱵᱚᱱ ᱮᱱᱮᱡ ᱥᱮᱨᱮᱧ ᱮᱫ ᱨᱮᱦᱚᱸ ᱟᱵᱚᱣᱟᱜ ᱠᱤᱱᱛᱩ ᱚᱱᱟ ᱮᱱᱮᱡ ᱥᱮᱨᱮᱧ ᱫᱚ ᱢᱤᱫ ᱫᱤᱱ ᱨᱮᱦᱚᱸ ᱡᱩᱫᱤ ᱵᱚᱱ ᱠᱚᱨᱟᱣ ᱟᱵᱚᱱ ᱚᱱᱟ ᱨᱮᱦᱚᱸ ᱤᱧᱫᱩᱧ ᱞᱟᱹᱭᱟ ᱱᱟᱯᱟᱭᱚᱜ ᱜᱮ ᱠᱤᱱᱛᱩ ᱱᱚᱜᱼᱚ ᱱᱚᱣᱟ ᱡᱟᱦᱟᱸ ᱟᱵᱚ ᱵᱚᱱ ᱢᱟᱱᱟᱣ ᱤᱫᱤᱭ ᱫᱟᱵᱚᱱ ᱠᱤᱱᱛᱩ ᱱᱚᱰᱮ ᱠᱷᱚᱱᱟᱜ ᱮᱛᱚᱦᱚᱵ ᱠᱷᱚᱱᱟᱜ ᱮᱢ ᱧᱮᱞ ᱞᱮᱠᱷᱟᱱ ᱫᱚ ᱚᱱᱟ ᱪᱷᱚᱯ ᱠᱚ ᱦᱮᱸ ᱥᱮ ᱵᱟᱝ ᱪᱩᱢᱟᱹᱲᱟ ᱠᱚ ᱥᱟᱱᱟᱢᱟᱜ ᱧᱮᱞ ᱞᱮᱠᱷᱟᱱ ᱫᱚ ᱟᱵᱚ ᱫᱚ ᱢᱚᱬᱮ ᱢᱟᱦᱟ ᱜᱮ ᱞᱮᱠᱷᱟ ᱨᱮ ᱫᱚ ᱯᱟᱲᱟᱜ ᱠᱟᱱ ᱛᱟᱵᱚᱱᱟ ᱟᱹᱫᱤᱱ ᱡᱚᱫᱤ ᱥᱟᱸᱜᱮ ᱜᱷᱟᱹᱲᱤᱡ ᱵᱟᱝ ᱨᱮ ᱦᱚᱸ ᱢᱤᱫ ᱜᱷᱟᱹᱲᱤᱡ ᱟᱵᱚᱣᱟᱜ ᱞᱟᱭ-ᱞᱟᱠᱪᱟᱨ ᱟᱹᱨᱤ-ᱪᱟᱹᱞᱤ ᱫᱚᱦᱚ ᱞᱮᱠᱟ ᱛᱮᱫᱚ ᱢᱤᱫ ᱜᱷᱟᱹᱲᱤᱡ ᱠᱟᱛᱮᱫ ᱨᱮ ᱦᱚᱸ ᱜᱷᱚᱱᱴᱟ ᱫᱤᱭᱮᱠ ᱨᱮᱦᱚᱸ ᱡᱩᱫᱤ ᱤᱧ ᱛᱤᱧ ᱞᱟᱹᱭᱟ ᱡᱩᱫᱤ ᱵᱚᱱ ᱠᱚᱨᱟᱣ ᱤᱫᱤᱭᱟᱵᱚᱱ ᱠᱚᱨᱟᱣ ᱟᱵᱚᱱ ᱤᱱᱟᱹᱜᱮ ᱚᱱᱟ ᱧᱩᱛᱩᱢ ᱛᱮ ᱡᱮ ᱵᱟᱝ ᱱᱚᱣᱟ ᱧᱩᱛᱩᱢ ᱛᱟᱞᱮ ᱞᱮ ᱠᱚᱨᱟᱣ ᱠᱮᱫ ᱡᱮ
ᱦᱳᱭ ᱮᱠᱫᱚᱢ ᱮᱠᱫᱚᱢ ᱟᱨ ᱚᱱᱮ ᱢᱤᱫ ᱴᱮᱱ ᱡᱮᱢᱚᱱ ᱟᱨᱚ ᱢᱤᱫ ᱴᱮᱱ ᱱᱤᱛ ᱱᱤᱛᱚᱜ ᱡᱟᱦᱟᱸ ᱟᱹᱰᱤ ᱡᱟᱹᱥᱛᱤ ᱧᱮᱞᱚᱜ ᱠᱟᱱᱟ ᱱᱚᱜᱼᱚᱭ ᱚᱨᱜᱮᱥᱴᱟᱨ ᱯᱨᱳᱜᱨᱟᱢ ᱠᱚ ᱟᱹᱰᱤ ᱡᱟᱹᱥᱛᱤ ᱦᱩᱭᱩᱜ ᱠᱟᱱᱟ᱾ ᱛᱚ ᱚᱱᱟ ᱠᱚ ᱤᱭᱟᱹ ᱠᱟᱛᱮ ᱦᱚᱸ ᱢᱤᱫ ᱴᱮᱱ ᱥᱚᱢᱟᱡᱽ ᱨᱮᱱᱟᱜ ᱟᱫᱚ ᱱᱤᱭᱟᱹ ᱢᱮᱱ ᱞᱮᱠᱷᱟᱱ ᱫᱚ ᱠᱷᱩᱛᱤ ᱫᱚ ᱚᱱᱠᱟ ᱫᱚ ᱵᱟᱝ ᱞᱤᱧ ᱧᱮᱞ ᱧᱟᱢ ᱮᱫᱟ ᱛᱚ ᱢᱮᱱᱠᱷᱟᱱ ᱫᱚ ᱱᱚᱣᱟ ᱠᱚ ᱵᱚᱫᱚᱞ ᱛᱮ ᱟᱵᱚ ᱡᱩᱫᱤ ᱚᱱᱠᱟ ᱫᱚᱝ ᱞᱟᱜᱽᱲᱮ ᱵᱟᱦᱟ ᱥᱚᱨᱦᱟᱭ ᱰᱟᱦᱟᱨ ᱰᱟᱱᱴᱟ ᱫᱚᱸᱜᱮᱲ ᱱᱚᱣᱟ ᱠᱚ ᱡᱩᱫᱤ ᱮᱱᱮᱡ ᱥᱮᱨᱮᱧ ᱵᱚᱱ ᱟᱨᱩᱭᱟ ᱛᱚ ᱢᱚᱡᱽ ᱠᱚᱜᱼᱟ ᱵᱟᱝ ᱟᱵᱚᱣᱟᱜ ᱥᱚᱢᱟᱡᱽ ᱨᱮ ᱞᱟᱹᱜᱤᱫ
ᱦᱮᱸ ᱴᱷᱤᱠ᱾ ᱟᱫᱚ ᱤᱭᱟᱹ ᱟᱞᱮ ᱯᱟᱦᱴᱟ ᱠᱷᱚᱱ ᱦᱚᱸ ᱱᱚᱝᱠᱟᱱ ᱩᱭᱦᱟᱹᱨ ᱵᱷᱟᱹᱵᱤ ᱫᱚᱞᱮ ᱫᱚᱦᱚ ᱞᱮᱫ ᱜᱮᱭᱟ ᱠᱞᱟᱵᱽ ᱯᱟᱦᱴᱟ ᱠᱷᱚᱱ
ᱦᱳᱭ
ᱟᱫᱚ ᱢᱮᱱ ᱠᱟᱛᱷᱟ ᱫᱚ ᱦᱩᱭᱩᱜ ᱠᱟᱱᱟ ᱦᱮᱸ ᱟᱫᱚ ᱫᱚᱫᱚᱱ ᱦᱚᱲ ᱦᱚᱢ ᱧᱟᱢᱮᱭᱟ ᱚᱠᱟ ᱨᱮ
ᱦᱳᱭ
ᱰᱟᱱᱴᱟ ᱫᱩᱸᱜᱮᱲ ᱡᱟᱦᱟᱸ ᱠᱟᱛᱷᱟᱢ ᱞᱟᱹᱭ ᱦᱚᱪᱚ ᱠᱮᱫᱟ ᱚᱱᱟ ᱫᱚ ᱫᱚᱱ ᱦᱚᱲ ᱦᱚᱸ ᱱᱮᱛᱟᱨ ᱫᱚ ᱠᱚ ᱦᱟᱹᱯᱤᱫ ᱤᱫᱤᱭᱟᱠᱟᱱ ᱛᱟᱵᱚᱱᱟ ᱛᱟᱦᱚᱞᱮ ᱚᱱᱟ ᱟᱹᱰᱤ ᱥᱟᱺᱜᱤᱧ ᱠᱷᱚᱱᱟᱜ ᱛᱟᱦᱟᱞᱮ ᱵᱟᱹᱱᱤᱡᱽ ᱤᱫᱤ ᱠᱚ ᱦᱩᱭᱩᱜ ᱛᱟᱢᱟ ᱛᱟᱦᱞᱮ ᱡᱚᱠᱷᱚᱱ ᱠᱷᱟᱱ ᱜᱮ ᱧᱮᱞᱚᱜ ᱠᱟᱱᱟ ᱵᱟᱹᱱᱤᱪ ᱤᱫᱤ ᱵᱟᱹᱱᱤᱪ ᱤᱫᱤ ᱟᱢ ᱞᱟᱜᱟᱣ ᱞᱟᱹᱜᱤᱫ ᱛᱮ ᱟᱢ ᱩᱱᱤ ᱥᱟᱸᱜᱮ ᱴᱟᱠᱟ ᱯᱚᱭᱥᱟ ᱞᱟᱜᱟᱣ ᱟᱢᱟ ᱛᱤᱱ ᱦᱚᱲᱮᱢ ᱤᱫᱤ ᱫᱟᱲᱮᱭᱟᱣᱟ ᱛᱤᱱᱟᱹᱜ ᱟᱢᱮᱢ ᱮᱱᱮᱡ ᱦᱚᱪᱚ ᱫᱟᱲᱮᱭᱟᱠᱚᱣᱟ ᱦᱮᱸ ᱥᱮ ᱵᱟᱝ ᱠᱟᱛᱷᱟ ᱫᱚ ᱦᱩᱭᱩᱜ ᱤᱱᱟᱹ ᱠᱟᱛᱷᱟ ᱛᱚ ᱟᱨ ᱚᱱᱟ ᱦᱚᱸ ᱢᱤᱫ ᱨᱚᱠᱚᱢ ᱮᱱᱮᱡ ᱠᱟᱱᱟ ᱟᱫᱚ ᱢᱤᱫ ᱨᱚᱠᱚᱢ ᱡᱚᱠᱷᱚᱱ ᱮᱱᱮᱡ ᱦᱩᱭᱩᱜ ᱠᱟᱱᱟ᱾ᱟᱫᱚ ᱢᱤᱫ ᱨᱚᱠᱚᱢ ᱥᱟᱸᱜᱮ ᱜᱷᱟᱹᱲᱤᱡ ᱦᱚᱸ ᱥᱟᱸᱜᱮ ᱦᱚᱲ ᱵᱟᱠᱚ ᱮᱱᱮᱡ ᱫᱟᱲᱮᱜᱼᱟ᱾ ᱚᱱᱟ ᱨᱮ ᱟᱵᱚᱣᱟᱜ ᱦᱚᱸᱛᱚ ᱟᱵᱚ ᱢᱤᱫ ᱢᱤᱫᱴᱟᱝ ᱢᱚᱱᱮᱛᱮ ᱡᱟᱦᱟᱸᱭ ᱠᱚ ᱵᱟᱲᱟᱭᱟ ᱩᱱᱠᱩ ᱦᱚᱸᱠᱚ ᱢᱚᱱᱮ ᱩᱱᱠᱩ ᱛᱚ ᱵᱟᱠᱚ ᱢᱚᱱᱮᱭᱟ ᱥᱮ ᱵᱟᱠᱚ ᱩᱭᱦᱟᱹᱨᱟ ᱡᱮ ᱟᱞᱮᱭᱟᱜ ᱡᱚᱢ ᱧᱩᱩ ᱵᱟᱹᱜᱤ ᱠᱟ ᱠᱟᱛᱮᱫ, ᱟᱯᱮᱭᱟᱜ ᱱᱟᱯᱟᱭᱚᱜ ᱥᱮ ᱟᱞᱮ ᱱᱚᱣᱟ ᱞᱮ ᱪᱟᱨᱪᱟᱣ ᱟᱞᱮ ᱱᱚᱣᱟ ᱫᱚᱜᱮᱲ ᱥᱮ ᱱᱚᱣᱟ ᱰᱟᱱᱴᱟ ᱮᱱᱮᱡ ᱚᱱᱟ ᱠᱟᱛᱷᱟ ᱛᱚ ᱟᱨ ᱩᱱᱠᱩ ᱦᱚᱸ ᱵᱟᱠᱚ ᱞᱟᱹᱭᱟ ᱩᱱᱠᱩᱣᱟᱜ ᱦᱚᱸᱛᱚ ᱞᱟᱡ ᱦᱮᱱᱟᱜ ᱟᱠᱟᱫ ᱛᱠᱚᱣᱟ ᱩᱱᱠᱩᱣᱟᱜ ᱜᱷᱟᱸᱨᱚᱡᱽ ᱦᱮᱱᱟᱜ ᱠᱟᱫ ᱛᱟᱠᱚᱣᱟ ᱩᱱᱠᱩ ᱜᱷᱟᱨᱚᱸᱡᱽ ᱠᱷᱚᱱᱟᱜ ᱵᱟᱹᱜᱤ ᱠᱟᱛᱮ ᱟᱢ ᱴᱷᱮᱱ ᱠᱚ ᱥᱮᱱᱚᱜ ᱟᱠᱚ ᱩᱱᱠᱩ ᱛᱚ ᱢᱤᱫᱴᱟᱝ ᱵᱟᱨ ᱯᱚᱭᱥᱟ ᱨᱳᱡᱽᱜᱟᱨ ᱨᱮᱱᱟᱜ ᱠᱚ ᱩᱭᱦᱟᱹᱨ ᱵᱷᱟᱵᱤᱭᱟᱠᱚ ᱥᱮ,
ᱦᱳᱭ ᱦᱳᱭ ᱦᱳᱭ ᱡᱚᱠᱷᱚᱱ ᱜᱮ ᱱᱤᱛᱚᱜ ᱫᱚ ᱦᱟᱸᱜ ᱟᱞᱟᱝ ᱛᱟᱞᱟ ᱨᱮ ᱚᱱᱠᱟ ᱴᱟᱠᱟ ᱠᱟᱹᱣᱰᱤ ᱨᱮᱱᱟᱜ ᱠᱟᱛᱷᱟ ᱦᱮᱡ ᱠᱟᱱᱟ, ᱛᱟᱦᱚᱞᱮ ᱱᱤᱭᱟᱹ ᱦᱚᱸ ᱢᱮᱱ ᱞᱟᱹᱠᱛᱤ ᱠᱟᱱᱟ ᱡᱚᱠᱷᱚᱱ ᱜᱮ ᱟᱵᱚ ᱯᱨᱳᱜᱨᱟᱢ ᱠᱚᱵᱚᱱ ᱠᱚᱨᱟᱣ ᱮᱫ ᱜᱮᱭᱟ ᱛᱟᱦᱚᱞᱮ ᱩᱱᱠᱩ ᱦᱚᱸ ᱛᱚ ᱴᱟᱠᱟ ᱯᱚᱭᱥᱟ ᱢᱟᱠᱚ ᱦᱟᱛᱟᱣ ᱮᱫ ᱜᱮᱭᱟ ᱛᱟᱦᱚᱞᱮ ᱤᱱᱟᱹᱜ ᱜᱟᱱ ᱯᱚᱭᱥᱟ ᱠᱷᱚᱨᱪᱟ ᱠᱟᱛᱮᱫ ᱜᱮ ᱚᱱᱟ ᱟᱵᱚᱣᱟᱜ ᱮᱱᱮᱡ ᱥᱮᱨᱮᱧ ᱟᱹᱨᱩ ᱞᱮᱠᱷᱟᱱ ᱢᱚᱡᱽ ᱵᱟᱭ ᱦᱩᱭ ᱠᱚᱜᱼᱟ ᱠᱤ?
ᱦᱳᱭ ᱚᱱᱟ ᱠᱟᱛᱷᱟ ᱫᱚ ᱤᱧ ᱦᱚᱧ ᱨᱟᱠᱟᱵᱟ ᱢᱮᱱᱛᱮ ᱚᱱᱟ ᱞᱟᱦᱟ ᱨᱮᱜᱮᱢ ᱨᱮᱡ ᱠᱤᱫᱤᱧᱟ, ᱡᱟᱭᱦᱳᱠ ᱟᱫᱚ ᱠᱟᱛᱷᱟ ᱫᱚ ᱦᱩᱭᱩᱜ ᱠᱟᱱᱟ ᱱᱚᱝ ᱠᱟᱱᱟᱜ ᱠᱟᱛᱷᱟ ᱡᱮ ᱚᱱᱟ ᱡᱟᱦᱟᱸᱟᱢ ᱞᱟᱹᱭ ᱠᱮᱫᱟ ᱛᱤᱨᱤᱥ ᱦᱟᱡᱟᱨ ᱥᱮ ᱪᱚᱞᱞᱤᱥ ᱦᱟᱡᱟᱨ ᱴᱟᱠᱟ ᱥᱟᱢᱛᱷᱤᱝ ᱱᱩᱠᱩ ᱢᱤᱫᱴᱟᱝ ᱴᱟᱝ ᱮᱱᱮᱡ ᱟᱱ ᱦᱚᱲ ᱜᱮ ᱚᱸ ᱤᱧ ᱡᱩᱫᱤ ᱪᱷᱚ ᱦᱟᱡᱟᱨ ᱠᱟᱛᱮ ᱛᱮᱧ ᱮᱢᱟ ᱠᱚᱣᱟ ᱤᱛᱤ ᱛᱤᱨᱤᱥ ᱦᱟᱡᱟᱨ ᱠᱚ ᱦᱟᱛᱟᱣ ᱠᱚᱣᱟ ᱪᱷᱚᱴᱤ ᱫᱚᱞ ᱞᱟᱜᱟᱣ ᱤᱧᱟᱹ ᱦᱮᱸ ᱥᱮ ᱵᱟᱝ ᱪᱷᱚᱴᱤ ᱫᱚᱞ ᱦᱚᱭᱛᱚ ᱪᱷᱚ ᱨᱚᱠᱚᱢ ᱠᱚᱧ ᱤᱭᱟᱹ ᱠᱚᱣᱟ ᱢᱮᱱᱠᱷᱟᱱ ᱚᱱᱟ ᱫᱚᱝ ᱮᱱᱮᱡ ᱥᱮ ᱥᱮᱫ ᱫᱚᱱ ᱮᱱᱮᱡ ᱧᱮᱞ ᱨᱮᱱ ᱦᱚᱲ ᱠᱚ ᱦᱤᱡᱩᱜ ᱟᱠᱚ ᱥᱮ ᱵᱟᱝ ᱚᱱᱟ ᱦᱩᱭᱩᱜ ᱠᱟᱱᱟ ᱢᱮᱱ ᱠᱟᱛᱷᱟ ᱫᱚ? ᱤᱧᱟᱜ ᱠᱟᱛᱷᱟ ᱫᱚ ᱱᱤᱭᱟᱹ ᱠᱟᱛᱷᱟ ᱟᱨ ᱡᱩᱫᱤ ᱟᱢ ᱩᱱᱤᱢ ᱵᱟᱹᱱᱤᱡᱽ ᱟᱹᱜᱩᱭᱮ ᱠᱟᱱ ᱩᱱᱤ ᱫᱚ ᱟᱭᱟᱜ ᱠᱩᱥᱤ ᱞᱮᱠᱟᱛᱮ ᱟᱡ ᱞᱮᱠᱟᱛᱮ ᱟᱡ ᱮ ᱮᱱᱮᱡᱟᱭ ᱫᱚᱱᱟᱭ ᱦᱮᱸ ᱥᱮ ᱵᱟᱝ? ᱚᱱᱟ ᱫᱚ ᱠᱚᱢᱯᱤᱴᱤᱥᱮᱱ ᱡᱩᱫᱤ ᱞᱮᱠᱟᱛᱮ ᱡᱩᱫᱤᱢ ᱫᱚᱦᱚ ᱫᱟᱲᱮᱭᱟᱜ ᱡᱮ ᱯᱨᱟᱭᱤᱡᱽ ᱞᱮᱠᱟᱛᱮᱧ ᱫᱚᱦᱚᱭᱟ ᱯᱨᱟᱭᱤᱡ ᱞᱮᱠᱟᱛᱮ ᱦᱚᱲ ᱦᱚᱸ ᱵᱟᱠᱚ ᱧᱟᱢᱚᱜ-ᱟ,
ᱦᱳᱭ ᱴᱷᱤᱠ ᱴᱷᱤᱠ ᱛᱚ ᱢᱮᱱ ᱞᱮᱠᱷᱟᱱ ᱫᱚ ᱱᱤᱭᱟᱹ ᱡᱮ ᱟᱵᱚ ᱫᱚ ᱵᱟᱝ ᱵᱚᱱ ᱵᱟᱲᱟᱭᱟ ᱡᱩᱫᱤ ᱟᱵᱚᱣᱟᱜ ᱱᱤᱛᱚᱜ ᱫᱚ ᱡᱟᱦᱟᱸ ᱵᱟᱲᱟᱭ ᱨᱮ ᱵᱟᱹᱱᱩᱜᱼᱟ ᱥᱮ ᱚᱱᱟ ᱠᱚ ᱡᱤᱱᱤᱥ ᱵᱚᱱ ᱚᱨ ᱦᱤᱲᱤᱧ ᱠᱟᱜᱼᱟ ᱵᱚᱱ ᱛᱟᱦᱚᱞᱮ ᱠᱷᱟᱱ ᱫᱚ ᱟᱵᱚ ᱫᱚ ᱥᱤᱠᱷᱱᱟᱹᱛ ᱦᱟᱛᱟᱣ ᱞᱟᱹᱜᱤᱫ ᱵᱚᱱ ᱟᱹᱜᱩ ᱠᱚᱣᱟ᱾ᱟᱵᱚ ᱫᱚ ᱚᱱᱠᱟ ᱦᱚᱲ ᱧᱮᱞ ᱦᱚᱪᱚ ᱵᱟᱝ ᱞᱟᱹᱜᱤᱫ ᱫᱚ ᱪᱮᱫ ᱞᱟᱹᱜᱤᱫ? ᱟᱵᱚ ᱱᱤᱡᱮ ᱵᱚᱱ ᱥᱤᱠᱷᱱᱟᱹᱛ ᱚᱜ ᱢᱟ ᱱᱤᱡᱮ ᱵᱚᱱ ᱟᱵᱚᱣᱟᱜ ᱵᱚᱱ ᱵᱟᱧᱪᱟᱣ ᱫᱟᱲᱮ
ᱦᱳᱭ ᱟᱫᱚ ᱠᱟᱛᱷᱟ ᱫᱚ ᱱᱮᱰᱮᱱᱟᱜ ᱱᱚᱣᱟ ᱞᱮᱠᱷᱟ ᱨᱮᱜᱮ ᱞᱟᱹᱭᱚᱜᱼᱟ ᱦᱟᱸᱜ ᱚᱱᱟ ᱫᱚ ᱦᱩᱭᱩᱜ ᱠᱟᱱᱟ ᱟᱛᱳ ᱥᱳᱞᱳ ᱟᱱᱟ ᱯᱟᱦᱟᱴᱟ ᱠᱷᱚᱱᱟᱜ ᱚᱱᱟ ᱫᱚᱢ ᱫᱟᱲᱮᱭᱟᱜᱼᱟ ᱢᱤᱫᱴᱟᱝ ᱠᱨᱞᱟᱵᱽ ᱯᱟᱦᱴᱟ ᱠᱷᱚᱱ ᱫᱚ ᱠᱮᱞᱟᱵᱽ ᱫᱚ ᱪᱮᱫ ᱩᱭᱦᱟᱹᱨᱟᱭ ᱡᱟᱛᱮ ᱩᱱᱤ ᱫᱚ ᱩᱭᱦᱟᱹᱨᱟᱭ ᱡᱮ ᱤᱧ ᱫᱚ ᱫᱤᱥᱚᱢ ᱦᱚᱲᱤᱧ ᱧᱮᱞ ᱦᱚᱪᱚ ᱠᱚᱣᱟ, ᱫᱤᱥᱚᱢ ᱦᱚᱲ ᱦᱮᱡ ᱡᱟᱦᱟᱸ ᱜᱮ ᱱᱚᱜ-ᱚᱭ ᱱᱚᱣᱟ ᱴᱟᱠᱟ ᱮᱢ ᱦᱩᱭᱩᱜ ᱠᱟᱱ ᱫᱚ ᱱᱚᱜ-ᱚᱭ ᱡᱮ ᱞᱚᱥ ᱥᱮ ᱡᱟᱸᱦᱟ ᱩᱱᱠᱩ ᱵᱤᱱᱟᱹ ᱯᱚᱭᱥᱟ ᱛᱮ ᱟᱹᱜᱩ ᱦᱩᱭᱩᱜ ᱠᱟᱱ ᱫᱚ ᱩᱱᱠᱩ ᱡᱟᱛᱮ ᱫᱤᱥᱚᱢ ᱦᱚᱲ ᱩᱱᱠᱩ ᱚᱨᱠᱮᱥᱴ ᱪᱟ ᱴᱤᱢ ᱧᱮᱞ ᱞᱟᱹᱜᱤᱫ ᱛᱮᱠᱚ ᱦᱮᱡ ᱠᱟᱛᱮᱜ ᱜᱮ ᱟᱜᱮ ᱵᱟᱨ ᱯᱚᱭᱥᱟ ᱨᱮᱱᱟᱜ ᱞᱟᱹᱰᱩ ᱠᱚ ᱠᱤᱨᱤᱧ ᱠᱟᱛᱮ ᱟᱞᱮ ᱚᱱᱟ ᱴᱟᱠᱟ ᱡᱟᱦᱟ ᱫᱚ ᱤᱭᱟᱹ ᱨᱩᱣᱟᱹᱲ ᱦᱟᱛᱟᱣ ᱫᱟᱲᱮᱭᱟ ᱛᱟᱞᱮ ᱢᱟ ᱠᱟᱛᱷᱟ ᱫᱚ ᱟᱵᱚ ᱵᱚᱱ ᱧᱮᱞ ᱟᱠᱟᱜ ᱜᱮᱭᱟ ᱵᱚ ᱠᱮᱞᱟᱵᱽ ᱯᱟᱦᱟᱴᱟ ᱠᱷᱚᱱᱟᱜ ᱡᱟᱦᱟᱸ ᱯᱨᱳᱜᱨᱟᱢ ᱠᱚ ᱠᱚᱨᱟᱣ ᱠᱟᱫᱟ ᱠᱩ ᱩᱱᱠᱩ ᱫᱚ ᱦᱚᱲ ᱠᱚ ᱦᱤᱡᱩᱜᱼᱟ ᱫᱤᱥᱚᱢ ᱠᱷᱚᱱᱟᱜ ᱧᱮᱞᱟᱝ ᱦᱩᱱᱟᱹᱨ ᱦᱚᱲ ᱧᱮᱧᱮᱞ, ᱚᱸᱰᱮ ᱠᱷᱚᱱᱟᱜ ᱫᱚᱠᱟᱱ ᱯᱟᱹᱛᱤ ᱫᱚᱦᱚ ᱠᱟᱜ ᱦᱩᱭᱩᱜ-ᱟ, ᱠᱚᱢᱤᱴᱤ ᱯᱟᱦᱟᱴᱟ ᱠᱷᱚᱱ ᱚᱸᱰᱮ ᱠᱷᱚᱱᱟᱜ ᱜᱮ ᱡᱟᱦᱟᱸ ᱞᱟᱹᱰᱩ ᱟᱹᱠᱷᱨᱤᱧ ᱚᱜ ᱦᱮᱸ ᱥᱮ ᱵᱟᱝ ᱡᱟᱦᱟ ᱜᱮ ᱡᱟᱦᱟᱸ ᱟᱹᱠᱷᱨᱤᱧ ᱚᱜ ᱪᱟ ᱟᱹᱠᱷᱨᱤᱧ ᱚᱜ ᱵᱤᱥᱠᱩᱴ ᱟᱹᱠᱷᱨᱤᱧ ᱚᱜ ᱵᱤᱲᱤ ᱜᱟᱣᱟᱱ ᱜᱩᱴᱠᱟᱹ ᱡᱟᱦᱟᱸ ᱜᱮ ᱟᱹᱠᱷᱨᱤᱧᱚᱜᱼᱟ ᱚᱱᱟ ᱠᱚ ᱠᱷᱚᱱᱟᱜ ᱩᱱᱠᱩ ᱫᱚ ᱢᱤᱫᱴᱟᱝ ᱞᱟᱵᱷ ᱠᱚ, ᱯᱟᱸᱡᱟᱭᱟ ᱚᱱᱟ ᱞᱟᱵᱷ ᱛᱮᱜᱮ ᱩᱱᱠᱩ ᱯᱚᱨ ᱚᱨᱠᱮᱥᱴᱟᱨᱟᱜ ᱴᱤᱢᱟᱜ ᱡᱮᱢᱚᱱ ᱚᱱᱟ ᱦᱩᱭᱩᱜ ᱛᱟᱠᱚᱢᱟ ᱦᱮᱸ ᱥᱮ, ᱥᱮ ᱴᱟᱠᱟ ᱩᱰᱩᱠᱚᱜ ᱛᱟᱠᱚ ᱢᱟ ᱟᱫᱚ ᱱᱚᱜᱼᱚ ᱱᱚᱣᱟ ᱡᱩᱫᱤ ᱫᱚᱱ ᱠᱚᱵᱚᱱ ᱥᱮ ᱮᱱᱮᱡ ᱠᱚᱵᱚᱱ ᱟᱹᱜᱩᱭᱟ ᱵᱚᱱ ᱤᱧᱟᱹᱜ ᱢᱚᱱᱮ ᱛᱮ ᱢᱟᱡᱷᱮ ᱢᱟᱡᱷᱮ ᱦᱚᱭ ᱞᱟᱹᱭ ᱜᱮᱭᱟᱭ ᱥᱮ ᱩᱱᱥ ᱚᱠᱛᱚ ᱦᱚᱸ ᱞᱮ ᱚᱱᱟ ᱚᱱᱠᱟ ᱱᱟᱜ ᱦᱚᱸ ᱩᱭᱦᱟᱹᱨ ᱵᱷᱟᱵᱤ ᱫᱚᱞᱮ ᱫᱚᱦᱚ ᱠᱚ ᱦᱤᱡᱩᱜ ᱟᱠᱚ ᱟᱨ ᱚᱠᱟ ᱥᱚᱢᱚᱭ ᱫᱚ ᱮᱭᱟ ᱦᱤᱡᱩᱜ ᱟᱠᱚ ᱥᱮ ᱵᱟᱝ ᱛᱟᱦᱚᱞᱮ ᱡᱩᱫᱤ ᱫᱤᱥᱚᱢ ᱦᱚᱲᱜᱮ ᱵᱟᱭ ᱦᱤᱡᱩᱜᱼᱟ, ᱛᱟᱦᱚᱞᱮ ᱞᱟᱹᱰᱩ ᱠᱤᱨᱤᱧ ᱟᱹᱠᱷᱨᱤᱧ ᱚᱜ ᱛᱟᱢᱟ ᱟᱢ ᱪᱤᱠᱟᱹ ᱞᱮᱠᱟᱛᱮ, ᱱᱚᱜᱼᱚᱭ ᱱᱚᱣᱟ ᱦᱚᱸ ᱢᱤᱫᱴᱟᱝ ᱩᱭᱦᱟᱹᱨ ᱵᱷᱟᱹᱵᱤ ᱠᱟᱱᱟ᱾ ᱚᱱᱟ ᱠᱷᱟᱹᱛᱤᱨ ᱛᱮᱜᱮ ᱚᱱᱟ ᱫᱚᱦᱟ ᱵᱚᱦᱟ ᱠᱷᱟᱹᱛᱤᱨ ᱛᱮᱜᱮ ᱱᱚᱝᱠᱟᱱᱟᱜ ᱟᱞᱮ ᱦᱚᱸ ᱠᱩᱨᱩ ᱢᱩᱴᱩ ᱵᱟᱞᱮ ᱫᱚᱦᱚ ᱫᱟᱲᱮ ᱟᱠᱟᱫ ᱛᱟᱦᱮᱸᱫ-ᱟ
ᱦᱳᱭ ᱦᱳᱭ ᱛᱚ ᱚᱱᱠᱟᱜᱮ ᱱᱚᱜᱼᱚᱭ ᱦᱟᱸᱜ ᱟᱹᱰᱤ ᱢᱚᱡᱽ ᱢᱚᱡᱽ ᱠᱟᱛᱷᱟ ᱵᱮᱱ ᱞᱟᱹᱭ ᱠᱮᱜᱼᱟ ᱟᱨ ᱚᱱᱠᱟ ᱦᱚᱸ ᱢᱟᱱᱮ ᱜᱟᱞᱚᱪ ᱞᱮᱠᱟᱱᱟᱜ ᱢᱟ ᱛᱟᱦᱮᱸ ᱞᱮᱱ ᱜᱮᱭᱟ ᱢᱮᱱᱠᱷᱟᱱ ᱚᱠᱛᱚ ᱦᱚᱸ ᱢᱩᱪᱟᱹᱫ ᱦᱤᱡᱩᱜ ᱠᱟᱱᱟ ᱛᱚ ᱦᱳᱭ ᱚᱱᱠᱟ ᱡᱩᱫᱤ ᱚᱠᱛᱚ ᱠᱚ ᱧᱟᱢ ᱞᱮᱠᱷᱟᱱ ᱦᱚᱭᱛᱚ ᱢᱮᱥᱮᱡ ᱟᱵᱮᱱ ᱟᱵᱮᱱ ᱦᱚᱸ ᱥᱮ ᱜᱟᱞᱚᱪ ᱦᱩᱭᱩᱜᱼᱟ ᱱᱚᱣᱟ ᱠᱚ ᱤᱫᱤ ᱠᱟᱛᱮᱫ,
ᱦᱳᱭ
ᱦᱳᱭ ᱤᱱᱠᱟᱹ ᱢᱟ ᱵᱟᱠᱷᱟᱱ ᱟᱹᱰᱤ ᱢᱚᱡᱽ ᱢᱚᱡᱽ ᱠᱟᱛᱷᱟ ᱦᱩᱭᱩᱜ ᱠᱟᱱ ᱛᱟᱦᱮᱱᱟ᱾ ᱟᱵᱚᱣᱟᱜ ᱥᱚᱢᱟᱡᱽ ᱪᱤᱠᱟᱹᱛᱮ ᱵᱟᱧᱪᱟᱣ ᱛᱟᱦᱮᱱᱟ
ᱦᱟᱭ,